ᱦᱮᱞᱳ᱾
ᱦᱮᱞᱳ᱾
ᱦᱮᱞᱳ᱾
ᱦᱮᱸ ᱪᱤᱠᱟᱹᱭ ᱫᱟᱢ? ᱦᱮᱸ ᱟᱸᱡᱚᱢᱚᱜ ᱠᱟᱱᱟ᱾
ᱪᱤᱠᱟᱹ ᱦᱚᱸ ᱵᱟᱝᱜᱮ ᱱᱚᱜᱼᱚᱭ ᱚᱲᱟᱜ ᱠᱚᱨᱮ ᱜᱮ ᱢᱮᱱᱟᱜ ᱞᱮ ᱱᱤᱛᱚᱜ ᱫᱚ᱾
ᱚ᱾
ᱪᱤᱠᱟᱹᱭ ᱫᱟᱢ ᱟᱢ ᱫᱚ?
ᱤᱧᱦᱚᱸ ᱪᱤᱠᱟᱹ ᱦᱚᱸ ᱵᱟᱝ, ᱫᱩᱲᱩᱵ ᱠᱟᱹᱱᱟᱹᱧ᱾
ᱚ, ᱦᱮᱸ ᱛᱚ᱾ ᱚᱲᱟᱜ ᱠᱚᱨᱮ ᱫᱚ ᱵᱮᱥ ᱵᱟᱲᱟ ᱜᱮᱭᱟ?
ᱦᱮᱸ ᱵᱮᱥ ᱵᱟᱲᱟ ᱜᱮᱭᱟ ᱠᱚ᱾
ᱚ, ᱦᱮᱸ?
ᱟᱯᱮ ᱨᱮᱱ?
ᱟᱞᱮ ᱦᱚᱸ ᱵᱮᱥ ᱜᱮ ᱱᱤᱛᱚᱜ ᱫᱚ, ᱵᱷᱟᱜᱮ ᱜᱮᱭᱟ ᱞᱮ᱾ ᱩᱸ ᱪᱮᱫ ᱠᱚᱯᱮ ᱪᱤᱠᱟᱹᱭ ᱛᱮ ᱦᱤᱛᱳᱜ?
ᱪᱮᱫ ᱠᱚᱦᱚᱸ ᱵᱟᱝ᱾
ᱦᱮᱞᱳ?
ᱦᱮᱞᱳ᱾
ᱦᱮᱸ᱾
ᱪᱮᱫ ᱠᱚᱯᱮ ᱪᱤᱠᱟᱹᱭᱮᱫ ᱛᱮ? ᱦᱮᱞᱳ᱾
ᱦᱮᱞᱳ᱾
ᱦᱮᱞᱳ᱾
ᱟᱯᱮ ᱫᱚ ᱪᱮᱫ ᱠᱚᱯᱮ ᱪᱤᱠᱟᱹᱭ ᱫᱟ?
ᱪᱮᱫ ᱦᱚᱸ ᱵᱟᱝ ᱜᱮ, ᱦᱤᱛᱳᱜ ᱫᱚ ᱪᱟᱥ ᱫᱤᱱ ᱛᱚ ᱛᱚ ᱪᱟᱥ ᱵᱟᱲᱟ ᱨᱮᱱᱟᱜ ᱜᱮ ᱦᱩᱭᱩᱜ ᱠᱟᱱᱟ᱾ ᱟᱯᱮ ᱚᱱᱛᱮ ᱪᱟᱥ ᱠᱚ ᱦᱩᱭᱱᱟ ᱥᱮ ᱵᱟᱝᱟ?
ᱦᱚᱸ ᱦᱩᱭᱩᱜ ᱠᱟᱱᱟ ᱪᱟ
ᱚ᱾ ᱨᱚᱦᱚᱭ ᱠᱚ ᱦᱩᱭ ᱱᱟ ᱥᱮ ᱵᱟᱝ? ᱫᱟᱜ ᱡᱟᱹᱲᱤ ᱠᱚ ᱚᱠᱟᱞᱮᱠᱟ ᱟᱯᱮ ᱥᱮᱱ ᱦᱩᱭᱩᱜ ᱠᱟᱱᱟ?
ᱦᱩᱭᱩᱜ-ᱟ ᱤᱧᱫᱚ ᱡᱳᱨ ᱜᱮ᱾
ᱚ᱾ ᱦᱮᱸ ᱛᱚ᱾
ᱫᱟᱠᱟᱢ ᱡᱚᱢ ᱠᱮᱫᱟ ᱥᱮ ᱵᱟᱝ?
ᱫᱟᱠᱟ ᱫᱚ ᱟᱹᱣᱨᱤ ᱡᱚᱢ ᱦᱳᱭᱳᱜᱼᱟ ᱛᱚ ᱡᱚᱢ ᱦᱳᱭᱳᱜᱼᱟ ᱢᱤᱫ ᱜᱷᱟᱹᱲᱤᱡ ᱯᱚᱨᱮ ᱠᱷᱟᱱ ᱜᱮ ᱦᱟᱸᱜ᱾
ᱦᱳᱭ᱾ ᱫᱟᱜ ᱡᱟᱹᱲᱤ ᱠᱚ ᱚᱠᱟ ᱞᱮᱠᱟ ᱦᱩᱭᱩᱜ ᱠᱟᱱᱟ ᱟᱯᱮ ᱥᱮᱱ? ᱨᱚᱦᱚᱭ ᱠᱚ ᱛᱤᱱᱟᱹᱜ ᱥᱟᱺᱜᱤᱧ?
ᱢᱟᱡᱟᱱ ᱨᱮᱜᱮ ᱫᱟᱜᱟᱭ ᱟᱞᱮ ᱥᱮᱫ ᱫᱚ, ᱥᱟᱨᱤ ᱥᱟᱨᱤ᱾
ᱚ ᱛᱟᱞᱦᱮ ᱨᱚᱦᱚᱭ ᱠᱚᱫᱚ ᱦᱩᱭᱩᱜ ᱠᱟᱱᱟ ᱥᱮ ᱵᱟᱝᱟ?
ᱦᱩᱭᱩᱜ ᱠᱟᱱᱟ᱾
ᱚ᱾ ᱟᱪᱪᱷᱟ ᱟᱯᱮ ᱥᱮᱫ ᱫᱚ ᱛᱤᱱ ᱡᱟᱠᱷᱟ ᱠᱚ ᱨᱚᱦᱚᱭ ᱜᱮᱭᱟ?
ᱵᱟᱨ, ᱵᱟᱨ ᱡᱚᱠᱷᱟ᱾
ᱚ᱾ ᱟᱨ ᱡᱟᱦᱟᱸᱱᱟᱜ ᱠᱚ ᱩᱸ ᱥᱚᱵᱡᱤ ᱠᱚ ᱥᱮ ᱚᱱᱟ ᱠᱚᱫᱚ ᱨᱚᱦᱚᱭ ᱜᱮᱭᱟ ᱠᱚ ᱥᱮ ᱵᱟᱝ ᱟᱯᱮ ᱥᱮᱫ ᱫᱚ?
ᱨᱚᱦᱚᱭᱟᱠᱚ ᱟᱞᱩ, ᱠᱚᱯᱤ, ᱵᱤᱞᱟᱹᱛᱤ, ᱢᱟᱹᱨᱤᱪ ᱠᱚ᱾
ᱚ, ᱦᱮᱸ ᱛᱚ ᱨᱚᱦᱚᱭ ᱦᱚᱸ ᱫᱚᱨᱠᱟᱨ᱾
ᱦᱩᱸ᱾
ᱟᱯᱮ ᱥᱮᱱ ᱫᱚ ᱚᱱᱟ ᱚᱱᱟ ᱠᱚᱨᱮᱱᱟᱜ ᱢᱟᱱᱮ ᱫᱟᱢ ᱫᱚ ᱚᱠᱟ ᱞᱮᱠᱟ? ᱢᱟᱱᱮ ᱥᱚᱥᱛᱟ ᱧᱚᱜ ᱜᱮᱭᱟ ᱥᱮ ᱚ ᱩᱸ ᱫᱟᱢ ᱧᱚᱜ ᱜᱮᱭᱟ ᱟᱨᱠᱤ᱾
ᱵᱮᱥᱤ ᱜᱮᱭᱟ, ᱟᱞᱮ ᱫᱚ ᱵᱟᱡᱟᱨ ᱥᱩᱨ ᱨᱮ
ᱚ ᱵᱟᱡᱟᱨ ᱢᱟᱱᱮ ᱵᱟᱡᱟᱨ ᱫᱤᱥᱚᱢ ᱟᱯᱮ ᱫᱚ, ᱦᱮᱸ ᱵᱟᱝ?
ᱦᱮᱸ᱾
ᱛᱟᱞᱦᱮ ᱟᱢ ᱫᱚ ᱟᱹᱛᱩ ᱚᱲᱟᱜ ᱠᱚᱫᱚᱢ ᱠᱩᱥᱤᱭᱟᱜ ᱜᱮᱭᱟ ᱥᱮ ᱵᱟᱝᱟ? ᱢᱟᱱᱮ ᱡᱟᱦᱟᱸ ᱛᱤᱥ ᱨᱮ ᱡᱩᱫᱤ ᱚᱱᱠᱟᱢ ᱦᱤᱡᱩᱜᱼᱟ᱾
ᱟᱹᱛᱳ ᱨᱮᱜᱮ ᱞᱮ ᱛᱟᱦᱮᱱᱟ᱾
ᱦᱮᱸ?
ᱟᱹᱛᱳ ᱨᱮᱜᱮ ᱞᱮ ᱛᱟᱦᱮᱱᱟ, ᱵᱟᱡᱟᱨ ᱥᱩᱨ ᱨᱮᱜᱮ᱾
ᱚ᱾ ᱦᱮᱸ ᱛᱚ᱾ ᱛᱟᱦᱞᱮ ᱩᱸ ᱟᱹᱛᱩ ᱫᱤᱥᱚᱢ ᱨᱮ ᱛᱟᱦᱮᱸᱠᱟᱛᱮᱜ ᱚᱠᱟᱞᱮᱠᱟ ᱵᱤᱱ ᱵᱩᱡᱷᱟᱹᱣ ᱜᱮᱭᱟ?
ᱵᱷᱟᱜᱮᱭᱟ ᱥᱮ ᱵᱟᱡᱟᱨ ᱫᱤᱥᱚᱢ ᱵᱷᱟᱜᱮᱭᱟ?
ᱟᱹᱛᱳ ᱫᱤᱥᱚᱢ ᱜᱮ ᱵᱷᱟᱜᱮᱭᱟ, ᱵᱟᱡᱟᱨ ᱨᱮᱫᱚ ᱜᱟᱛᱮ ᱠᱚ ᱵᱟᱝ ᱠᱚ ᱛᱟᱦᱮᱱᱟ᱾
ᱚ ᱟᱛᱳ ᱫᱤᱥᱚᱢ ᱫᱚ ᱚᱠᱟᱞᱮᱠᱟ ᱨᱮ ᱵᱷᱟᱜᱮᱤᱭᱟ ᱠᱟᱹᱴᱤᱡ ᱡᱩᱚᱫᱤᱢ ᱞᱟᱹᱭ ᱞᱮᱠᱷᱟᱱ ᱜᱟᱱ ᱠᱚᱜ-ᱟ᱾ ᱢᱟᱱᱮ ᱟᱢᱟᱜ ᱩᱭᱦᱟᱹᱨ ᱞᱮᱠᱟ ᱛᱮ᱾
ᱟᱹᱛᱳ ᱨᱮ ᱫᱚ ᱠᱷᱮᱞ ᱧᱟᱢᱚᱜ-ᱟ ᱟᱨ
ᱩᱰᱩᱠ ᱵᱚᱞᱚ ᱞᱟᱸᱫᱟ ᱥᱟᱹᱜᱟᱹᱭᱟᱱ ᱦᱚᱲ ᱠᱚᱠᱚ ᱛᱟᱦᱮᱱᱟ ᱵᱷᱟᱜᱮ ᱵᱩᱡᱷᱟᱹᱜᱼᱟ, ᱦᱮᱸ ᱵᱟᱝ?
ᱨᱚᱲᱟᱢ ᱜᱮᱭᱟ ᱠᱚ᱾
ᱦᱮᱸ᱾ ᱚᱱᱟ ᱜᱮᱛᱚ ᱟᱛᱳ ᱫᱤᱥᱚᱢ ᱨᱮᱫᱚ ᱵᱷᱟᱜᱮ ᱵᱩᱡᱷᱟᱹᱜᱼᱟ᱾
ᱦᱩᱸ᱾
ᱛᱟ ᱵᱮᱲᱟ ᱦᱚᱸ ᱟᱹᱰᱤ ᱪᱮᱨᱦᱟ ᱜᱮ ᱵᱩᱡᱷᱟᱹᱜ ᱜᱮᱭᱟ ᱛᱚ᱾
ᱪᱮᱬᱮ ᱠᱚᱠᱚ ᱨᱟᱜᱟ᱾
ᱦᱚᱸ᱾
ᱵᱟᱡᱟᱨ ᱫᱤᱥᱚᱢ ᱨᱮᱫᱚ ᱛᱟᱦᱞᱮ ᱵᱷᱟᱜᱮ ᱫᱚ ᱵᱟᱢ ᱵᱩᱡ ᱜᱮᱭᱟ?
ᱮᱸ ᱦᱮᱸᱜ᱾
ᱦᱮᱸ ᱛᱚ᱾ ᱟᱨ ᱛᱮᱦᱮᱧ ᱦᱚᱸ, ᱟᱞᱮ ᱫᱚ ᱟᱹᱛᱩ ᱫᱤᱥᱚᱢ ᱨᱮᱱ ᱜᱮ ᱠᱟᱱᱟ ᱞᱮ ᱟᱹᱛᱩ ᱫᱤᱥᱚᱢ ᱨᱮᱜᱮ ᱞᱮ ᱛᱟᱦᱮᱱ ᱜᱮᱭᱟ᱾ ᱤᱧ ᱦᱚᱸ ᱞᱟᱹᱭ ᱞᱮᱠᱷ ᱮᱱᱠᱷᱟᱱ ᱫᱚ ᱟᱛᱳ ᱫᱤᱥᱚᱢ ᱜᱮ ᱢᱚᱸᱡᱽ ᱜᱤᱧ ᱵᱩᱡᱷᱟᱹᱣ ᱜᱮᱭᱟ, ᱩᱰᱩᱠ ᱵᱚᱞᱚᱱ ᱞᱟᱸᱫᱟ ᱥᱟᱹᱜᱟᱹᱭᱟᱱ ᱦᱚᱲ᱾ ᱜᱟᱛᱮ ᱠᱚ᱾ ᱥᱟᱶᱛᱮ ᱢᱟᱱᱮ ᱡᱚᱛᱚᱜ ᱜᱮ ᱵᱷᱟᱜᱮ ᱜᱮ ᱵᱩᱡᱷᱟᱹᱜ ᱜᱮᱭᱟ, ᱡᱚᱛᱚ ᱨᱮᱱᱟᱜ ᱥᱩᱵᱤᱫᱷᱟ ᱵᱷᱟᱜᱮ ᱜᱮᱭᱟ᱾
ᱟᱛᱳ ᱨᱮ ᱜᱟᱛᱮ ᱦᱮᱱᱟᱜ ᱠᱛᱟᱢᱟ?
ᱦᱮᱸ?
ᱜᱟᱛᱮ ᱠᱚ ᱦᱮᱱᱟᱜ ᱠᱚᱛᱟᱢᱟ ᱟᱛᱳ ᱨᱮ?
ᱦᱮᱸ ᱟᱛᱳ ᱨᱮᱜᱤ ᱟᱨ ᱜᱟᱛᱮ ᱵᱟᱠᱚ ᱛᱟᱦᱮᱱᱟ᱾
ᱛᱟᱦᱮᱸᱱ ᱜᱮᱭᱟ ᱠᱚ᱾
ᱥᱟᱱᱟᱢ ᱦᱚᱲ ᱞᱟᱸᱫᱟ ᱨᱟᱹᱥᱠᱟᱹ ᱠᱟᱛᱮᱢ ᱛᱟᱦᱮᱱᱟ ᱵᱷᱟᱜᱮ ᱜᱮ ᱵᱩᱡᱷᱟᱹᱜᱼᱟ᱾ ᱢᱟᱱᱮ ᱤᱧᱟᱹᱜᱟᱹᱭ ᱞᱮᱠᱟᱛᱮ ᱫᱚ ᱟᱛᱩ ᱢᱟᱱᱮ ᱵᱟᱡᱟᱨ ᱥᱚᱦᱚᱨ ᱠᱚᱫᱚ ᱤᱧᱟᱹᱜ ᱞᱟᱹᱭ ᱞᱮᱠᱟ ᱛᱮᱫ, ᱤᱧ ᱫᱚ ᱵᱟᱹᱧ ᱠᱩᱥᱤᱭᱟᱜ ᱜᱮᱭᱟ ᱟᱨᱠᱤ᱾ ᱟᱫᱚ ᱡᱚᱛᱚ ᱦᱚᱲ ᱛᱚ ᱟᱨ ᱥᱚᱢᱟᱱ ᱫᱚ ᱵᱟᱝ᱾ ᱟᱪᱪᱷᱟ ᱟᱯᱮ ᱥᱮᱫ ᱢᱟᱢ ᱞᱟᱹᱭ ᱠᱮᱫ ᱠᱚᱯᱮ ᱪᱟᱥ ᱜᱮᱭᱟ ᱛᱚ ᱟᱞᱩ ᱪᱟᱥ ᱨᱮᱱᱟᱜ ᱯᱚᱫᱽᱫᱷᱚᱛᱤ ᱚᱠᱟᱞᱮᱠᱟ, ᱠᱟᱹᱴᱤᱡ ᱮᱢ ᱞᱟᱹᱭ ᱞᱮᱠᱷᱟᱱ ᱜᱟᱱ ᱠᱚᱜᱼᱟ, ᱠᱟᱨᱚᱱ ᱟᱞᱮᱥᱮᱫ ᱢᱟ ᱟᱞᱩ ᱠᱚᱫᱚ ᱵᱟᱝᱠᱚ ᱪᱟᱥ ᱜᱮᱭᱟ᱾
ᱟᱵᱩ ᱫᱚ ᱫᱟᱜ ᱮᱢᱟᱜ ᱟᱠᱚ ᱥᱚᱯᱛᱟᱦᱚ ᱨᱮ ᱢᱤᱫ ᱫᱷᱟᱣ᱾ ᱤᱭᱨᱮᱭᱟ ᱠᱚᱠᱚ ᱮᱢᱟᱼᱟ᱾ ᱚᱱᱟ ᱠᱚᱜᱮ᱾
ᱚᱱᱠᱟ ᱠᱟᱛᱮ ᱢᱟᱱᱮ, ᱟᱞᱩ ᱫᱚ ᱜᱷᱚᱱᱚ ᱧᱚᱜ ᱠᱚ ᱫᱟᱜᱟ ᱥᱮ ᱪᱮᱫ ᱞᱮᱠᱟ?
ᱦᱩᱸ
ᱟᱪᱪᱷᱟ ᱚᱱᱟ ᱟ ᱟᱞᱩ ᱫᱚ ᱟᱞᱩ ᱤᱛᱟᱹ ᱧᱟᱢᱚᱜᱼᱟ, ᱥᱮ ᱚᱠᱟᱞᱮᱠᱟ ᱠᱟᱛᱮᱜ ᱚᱱᱟ ᱫᱚᱠᱚ ᱨᱚᱦᱚᱭ ᱜᱮᱭᱟ ᱠᱚ?
ᱟᱞᱩ ᱠᱷᱱᱟᱜ ᱜᱮ ᱯᱚᱝᱚᱼᱟ ᱚᱱᱟ ᱫᱚ᱾
ᱚᱻ ᱦᱮᱸ ᱛᱚ ᱟᱨ ᱦᱮᱛᱟᱨ ᱢᱟ ᱡᱷᱤᱸᱜᱟᱹ ᱡᱟᱹᱥᱛᱤ ᱠᱚ ᱨᱚᱦᱚᱭ ᱜᱮᱭᱟ᱾ ᱛᱚ ᱚᱱᱟ ᱟᱯᱮᱥᱮᱫ ᱯᱮ ᱨᱚᱦᱚᱭ ᱜᱮᱭᱟ ᱥᱮ ᱵᱟᱝᱟ?
ᱡᱷᱤᱝᱠᱟ ᱫᱚ ᱵᱟᱞᱮ ᱨᱚᱦᱚᱭᱟ ᱟᱞᱮ ᱫᱚ᱾
ᱦᱮᱸ
ᱡᱷᱤᱜᱟᱹ ᱫᱚ ᱵᱟᱞᱮ ᱨᱚᱦᱭᱟ᱾
ᱚᱻ
ᱟᱯᱮ?
ᱟᱞᱮ ᱨᱚᱦᱚᱭ ᱜᱮᱭᱟᱞᱮ᱾ ᱢᱟᱱᱮ ᱠᱚᱢ ᱧᱚᱜ ᱟᱨᱠᱤ᱾ ᱦ ᱟᱞᱮ ᱥᱮᱱᱟᱜ ᱪᱟᱥ ᱩᱱᱟᱹᱜ ᱫᱚ ᱵᱟᱝᱠᱚ ᱪᱟᱥ ᱜᱮᱭᱟ, ᱥᱮᱨᱢᱟ ᱡᱟᱹᱲᱤ ᱟᱥᱟ ᱛᱮᱠᱚ ᱪᱟᱥ ᱜᱮᱭᱟ᱾
ᱦ
ᱢᱟᱱᱮ ᱥᱮᱞᱚ ᱠᱚ ᱢᱤᱱᱤ ᱠᱚ ᱪᱮᱫ ᱠᱚ ᱢᱮᱛᱟ ᱫᱚ, ᱚᱱᱟ ᱠᱚᱫᱚ ᱟᱞᱮᱥᱮᱫ ᱫᱚ ᱵᱟᱝ ᱠᱚ ᱵᱟᱹᱱᱩᱜᱼᱟ ᱟᱨᱠᱤ᱾ ᱵᱟᱠᱚ ᱵᱟᱭᱥᱟᱹᱠᱟᱼᱟ᱾
ᱟᱞᱮ ᱥᱮᱫ ᱫᱚ ᱥᱟᱨᱢᱟᱨᱥᱟ ᱦᱚᱸ ᱟᱹᱰᱤᱩᱛᱚᱹᱨ
ᱟᱞᱮ ᱫᱚ ᱵᱟᱹᱪᱩᱜ ᱟᱹᱱᱤᱡ ᱚᱱᱟ ᱠᱚᱫᱚ, ᱛᱚ ᱡᱚᱠᱷᱚᱱ ᱥᱮᱨᱢᱟ ᱠᱷᱚᱱᱟᱜ ᱫᱟᱜᱼᱮ ᱡᱟᱹᱲᱤᱭᱟ, ᱩᱱ ᱥᱩᱚᱢᱚᱭ ᱜᱮ ᱚᱱᱟ ᱚᱱᱟ ᱱᱤᱭᱟᱹ ᱫᱷᱟᱣ ᱫᱚ ᱞᱚᱜᱚᱱ ᱧᱚᱜ ᱜᱮ ᱥᱮᱨᱢᱟ ᱠᱷᱚᱱ ᱫᱟᱜᱼᱮ ᱡᱟᱹᱲᱤ ᱟᱠᱟᱜ ᱠᱷᱟᱹᱛᱤᱨ ᱛᱮᱜᱮ, ᱨᱚᱦᱚᱭ ᱦᱚᱸ ᱱᱚᱜᱚᱭ ᱞᱚᱜᱚᱱ ᱧᱚᱜ ᱜᱮ ᱦᱩᱭ ᱜᱚᱫ ᱱᱟ᱾
ᱚᱱᱟ ᱱ ᱚᱱᱟᱛᱮ ᱫᱚ ᱟᱰᱤ ᱩᱛᱟᱹᱨ ᱞᱮ ᱨᱚᱦᱚᱭ ᱠᱮᱫᱟ᱾
ᱚᱻ
ᱪᱮᱫ ᱠᱚᱯᱮ ᱪᱤᱠᱟᱹ ᱵᱟᱲᱮᱭᱟᱜᱼᱟ?
ᱟᱞᱮ ᱫᱚ ᱱᱤᱛᱚᱜ ᱫᱚ ᱪᱮᱫ ᱦᱚᱸ ᱵᱟᱝᱞᱮ ᱪᱤᱠᱟᱹ ᱵᱟᱲᱟᱭᱟ ᱛᱚ, ᱱᱤᱛᱚᱜ ᱫᱟᱠᱟ ᱠᱚ ᱡᱚᱢ ᱠᱟᱛᱮ ᱢᱟᱴᱷ ᱥᱮᱫ ᱪᱟᱞᱟᱱ ᱦᱩᱭᱩᱜᱼᱟ᱾
ᱚᱦ
ᱦᱳᱭ ᱚ ᱟᱫᱚ ᱟᱢ ᱫᱚ ᱦᱮᱸ ᱦᱩᱲᱩ ᱞᱮ ᱨᱚᱦᱚᱭᱮᱫᱼᱟ ᱞᱮ᱾
ᱦᱚᱸ
ᱚᱱᱟ ᱠᱚ
ᱟᱞᱮ ᱦᱚ ᱦᱚᱲᱞᱮ ᱨᱚᱦᱚᱭ ᱠ
ᱚ ᱦᱩᱲᱩ ᱵᱟᱢ ᱨᱚᱦᱚᱭ ᱞᱮᱠᱷᱟᱱ ᱫᱚ ᱡᱚᱢᱟᱢ ᱪᱮᱫ?
ᱚ ᱡᱚᱢ ᱞᱟᱹᱜᱤᱫ ᱫᱚ ᱨᱚᱦᱚᱭ ᱦᱩᱭᱩ ᱟ᱾
ᱦᱳᱭ
ᱟᱯᱮ ᱥᱮᱫ ᱫᱚ ᱢᱮᱞᱟ ᱠᱚ ᱦᱩᱭᱩ ᱟ ᱥᱮ ᱵᱟᱝ ᱛᱟᱦᱞᱮ?
ᱢᱮᱞᱟ ᱠᱩ?
ᱦᱩ
ᱟᱞᱮᱥᱮᱫ ᱦᱩᱭᱩᱜ ᱜᱮᱭᱟ, ᱦᱚᱜ ᱚᱭ ᱨᱳᱫᱽ ᱨᱮ ᱟᱨᱦᱚ ᱦᱩᱭᱩᱜ ᱠᱟᱱᱟ ᱢᱮᱞᱟ ᱠᱚ ᱵᱟᱹᱭᱥᱟᱹᱠᱟ ᱟᱠᱚ᱾
ᱪᱮ ᱢᱮᱞᱟ?
ᱪᱮᱫ ᱨᱳᱫ ᱢᱮᱞᱟ ᱪᱮᱫ ᱠᱚᱠᱚ ᱢᱮᱛᱟᱜᱸ ᱪ ᱨ ᱨᱳᱫ ᱥᱩᱢᱚᱭ ᱦᱚᱸᱚᱭ ᱦᱩᱭᱩᱜ ᱜᱮᱛᱚ᱾ ᱟᱞᱮ ᱢᱟ ᱨᱚᱛ ᱢᱮᱞᱟ ᱜᱮᱞᱮ ᱢᱮᱛᱟᱜᱼᱟ᱾
ᱟᱨ
ᱟᱨ ᱯᱟᱛᱟ ᱯᱚᱨᱚᱵᱽ ᱠᱚ ᱚᱱᱠᱟ ᱟᱯᱮᱥᱮᱫ ᱦᱩᱭᱩᱜ ᱟᱥᱮ ᱵᱟᱝ ᱟ?
ᱦᱮ
ᱵᱟᱦᱟ ᱢᱟᱜ ᱢᱚᱬᱮ ᱟᱯᱮ ᱫᱚ ᱵᱟᱦᱟ ᱢᱟᱢᱚᱬᱮ ᱜᱮᱭᱟ ᱯᱮ ᱥᱮ ᱵᱟᱝᱟ? ᱥᱚᱦᱟᱭ ᱠᱚ ᱦᱩᱭᱩ ᱜᱮᱭᱟ ᱥᱮ ᱵᱟᱝ ᱟᱯᱮᱥᱮᱫ?
ᱥᱮᱫᱟᱭ ᱠᱷᱚᱱ ᱜᱮ ᱵᱟᱦᱟ ᱢᱟᱜ ᱢᱚᱬᱮ ᱟᱞᱮᱫᱼᱼ
ᱦᱮᱸ
ᱵᱟᱦᱟ ᱢᱟᱜᱢᱲᱮ ᱟᱞᱮ᱾
ᱦ ᱵᱟᱦᱟ ᱫᱚ ᱚᱠᱟ ᱚᱠᱟ ᱞᱮᱠᱟ ᱯᱮ ᱵᱟᱦᱟ ᱜᱮᱛᱮ? ᱡᱩᱫᱤ ᱠᱟᱹᱴᱤᱡ ᱮᱢ ᱞᱟᱹᱭ ᱞᱮᱠᱷᱟᱱ ᱵᱮᱥ ᱠᱚᱜᱼᱟ, ᱢᱟᱱᱮ ᱟᱯᱮ ᱫᱤᱥᱚᱢ ᱥᱮᱱᱟᱜ ᱠᱟᱹᱴᱤᱡ ᱵᱟᱰᱟᱭ ᱧᱟᱢ ᱠᱚᱜᱼᱟ ᱚᱠᱟᱞᱮᱠᱟ᱾
ᱢᱟᱱᱮ ᱟᱹᱰᱤ ᱟᱭᱢᱟ ᱫᱤᱥᱚᱢ ᱨᱮᱜᱮ ᱛᱚ ᱟᱹᱰᱤ ᱨ ᱯᱚᱠᱚᱢ ᱠᱚ ᱵᱟᱦᱟ ᱠᱚ ᱦᱮᱸ ᱵᱟᱝ, ᱢᱟᱱᱮ ᱡᱟᱦᱟᱱ ᱱᱛᱮ ᱟᱞᱮ ᱥᱮᱫ ᱵᱟᱹᱱᱩᱜᱼᱟ ᱚᱱᱟ ᱱᱤᱭᱚᱢ ᱠᱚ ᱚᱱᱟ ᱟᱯᱮ ᱥᱮᱫ ᱢᱮᱱᱟᱜᱼᱟ᱾ ᱚᱱᱠᱟ ᱜᱮ ᱟᱨᱠᱤ᱾
ᱚᱻ
ᱟᱯᱮ ᱥᱮᱫ ᱫᱚ ᱵᱟᱦᱟ ᱨᱮᱫᱚ ᱪᱮᱫ ᱵᱟᱦᱟ ᱠᱚ ᱵᱟᱦᱟᱭ ᱜᱮᱛᱮ? ᱟᱭᱳ ᱦᱚᱲ ᱠᱚ ᱡᱟᱦᱟᱸ ᱠᱚ ᱵᱟᱦᱟᱭ ᱥᱟᱨᱡᱚᱢ ᱵᱟᱦᱟ ᱵᱚᱫᱚᱞᱛᱮ ᱟᱨᱚ ᱢᱤᱫᱴᱟᱝ ᱟᱞᱮ ᱥᱮᱫ ᱫᱚᱠᱚ ᱵᱟᱦᱟᱭᱟᱠᱚ᱾ ᱢᱟᱛᱠᱚᱢ ᱢᱟᱛᱠᱚᱢ ᱵᱟᱦᱟ ᱥᱮ ᱢᱟᱛᱠᱚᱢ ᱜᱮᱞᱮ ᱵᱟᱠ ᱢᱮᱛᱟᱜ ᱦᱩᱳᱭ ᱚᱱᱟ᱾
ᱟᱞᱮ ᱥᱮᱫ ᱢᱟ ᱢᱟᱛᱠᱚᱢ ᱫᱟᱨᱮ ᱜᱮ ᱵᱟᱱᱩᱜ-ᱟ᱾
ᱟᱨᱚ ᱟᱫᱷᱮᱠ ᱥᱮᱡ ᱫᱚ ᱡᱟᱦᱟ ᱥᱟᱨᱡᱚᱢ ᱠᱚ ᱢᱟᱛᱠᱚᱢ ᱠᱚ ᱵᱟᱹᱪᱩᱜ ᱟᱹᱱᱤᱡ ᱚᱱᱛᱮ ᱫᱚ᱾ ᱱᱤᱢ ᱵᱟᱦᱟ ᱛᱮᱦᱚᱸ ᱠᱚ ᱵᱟᱦᱟᱜ ᱜᱮᱭᱟ ᱠᱚ᱾
ᱱᱤᱢ ᱵᱟᱦᱟ ᱛᱮᱦᱚ᱾
ᱦᱚᱸ ᱱᱤᱢ ᱵᱟᱦᱟ ᱛᱮᱦᱚᱸ ᱠᱚ ᱵᱟᱦᱟᱜ ᱜᱮᱭᱟ ᱢᱟᱱᱮ ᱟᱸᱡᱚᱢ ᱵᱟᱲᱟ ᱦᱩᱭ ᱠᱟᱱᱟ ᱟᱨᱠᱤ ᱢᱮᱫ ᱛᱮᱫᱚ ᱵᱟᱝ ᱧᱮᱞ ᱦᱩᱭ ᱠᱟᱱᱟ᱾
ᱟᱞᱮ ᱥᱮᱫ ᱱᱟᱥᱮ ᱱᱟ ᱥᱟᱨᱡᱚᱢ᱾
ᱟᱞ ᱥᱮᱜ ᱦᱚᱸ ᱥᱟᱨᱡᱚᱢ ᱟᱨ ᱢᱟᱛᱠᱚᱢ ᱛᱮᱜᱮ ᱛᱚ᱾ ᱟᱫᱚ ᱥᱮ ᱡᱟᱸᱦᱟ ᱥᱮ ᱵᱟᱱᱩᱜ-ᱟ ᱟᱨᱠᱤ ᱚᱱᱟ ᱫᱤᱥᱚᱢ ᱠᱷᱚᱭ ᱦᱳᱭ᱾ ᱟᱨ ᱵᱟᱦᱟ ᱵᱚᱸᱜᱟ ᱫᱚ ᱪᱮᱜ ᱥᱩᱢᱟᱹᱭ ᱠᱚ ᱵᱟᱦᱟ ᱵᱚᱸᱜᱟᱜ ᱜᱮᱭᱟ?
ᱯᱷᱟᱹᱜᱩᱱ᱾
ᱦᱮᱸ ᱯᱷᱟᱜᱩᱱ ᱪᱟᱹᱛ ᱤᱱᱚᱠᱟᱹ ᱜᱮᱠᱚ ᱵᱟᱦᱟ ᱵᱚᱸᱜᱟᱜ ᱜᱮᱭᱟ ᱦᱮᱸ ᱵᱟᱝ
ᱦᱩᱸ᱾
ᱯᱟᱲᱦᱟᱜ ᱠᱟᱱᱟᱢ ᱥᱮ ᱵᱟᱝ ᱟᱢ ᱫᱚ᱾